ᱦᱮᱞᱳ ᱦᱮᱞᱳ ᱦᱮᱞᱳ ᱵᱚᱭᱦᱟ ᱟᱸᱡᱚᱢᱚᱜ ᱠᱟᱱᱟ
ᱦᱟᱸ ᱟᱸᱡᱚᱢᱚᱜ ᱠᱟᱱᱟ
ᱦᱟᱸ ᱟᱸᱡᱚᱢᱚᱜ ᱠᱟᱱᱟ ᱦᱩᱸᱻ ᱛᱚ ᱠᱷᱚᱵᱚᱨᱟ ᱠᱷᱚᱵᱚᱨ ᱠᱚ ᱱᱟᱯᱟᱭ ᱵᱟᱲᱟ ᱜᱮ ᱜᱚᱢᱠᱮ ᱛᱟᱦᱚᱞᱮ ᱠᱟᱱᱟ, ᱚᱱᱛᱮ ᱫᱚ ᱫᱟᱜ ᱡᱟᱹᱲᱤ ᱫᱟᱭ ᱥᱮ ᱵᱟᱝ? ᱦᱮᱞᱳ ᱦᱮᱞᱳ
ᱦᱮᱞᱳ
ᱦᱟᱞᱳ ᱦᱮᱞᱳ ᱵᱚᱭᱦᱟ ᱨᱚᱲ ᱵᱟᱝ ᱧᱟᱢᱚᱜ ᱠᱟᱱ ᱫᱚ, ᱵᱷᱟᱨᱚᱛ ᱫᱤᱥᱚᱢ ᱤᱝᱨᱮᱡᱽ ᱜᱚᱵᱚᱞ ᱠᱷᱚᱱ ᱫᱩᱠ ᱠᱟᱛᱮᱫ ᱢᱤᱫ ᱯᱷᱩᱨᱜᱟᱹᱞ ᱫᱤᱥᱚᱢ ᱵᱮᱱᱟᱣ ᱞᱟᱹᱜᱤᱫ ᱟᱭᱢᱟ ᱦᱩᱞᱜᱟᱹᱨᱤᱭᱟᱹ ᱤᱝᱨᱮᱡᱽ ᱥᱮᱸᱜᱮᱞ ᱴᱩᱴᱤ ᱛᱮ ᱟᱠᱚᱣᱟᱜ ᱡᱤᱭᱚᱱ ᱫᱤᱥᱚᱢ, ᱞᱟᱹᱜᱤᱫ ᱠᱚ ᱟᱞᱟᱭ ᱟᱠᱟᱫ ᱛᱟᱦᱮᱱ ᱵᱮᱲᱟ ᱟᱭᱢᱟ ᱦᱩᱞ ᱜᱟᱹᱨᱭᱟᱹ ᱠᱚᱣᱟᱜ ᱠᱟᱛᱷᱟ ᱜᱮ ᱵᱷᱟᱨᱚᱛ ᱟᱠᱚᱣᱟᱜ ᱡᱤᱭᱚᱱ ᱟᱨ ᱞᱟᱹᱲᱦᱟᱹᱭ, ᱥᱟᱲᱮᱛᱮ ᱚᱲᱟᱜ ᱫᱩᱣᱟᱹᱨ ᱠᱚ ᱵᱟᱹᱜᱤ ᱞᱮᱫ ᱛᱟᱦᱮᱱᱟ ᱥᱟᱱᱟᱢ, ᱟᱵᱚᱨᱮᱱ ᱦᱩᱞᱜᱟᱹᱨᱭᱟᱹ ᱥᱤᱠᱟᱹᱨᱤᱭᱟᱹ ᱠᱚ, ᱟᱸᱡᱚᱢ ᱫᱟᱢ ᱥᱮ ᱵᱟᱝ ᱵᱚᱭᱦᱟ?
ᱦᱳᱭ ᱦᱳᱭ ᱟᱡᱚᱢᱚᱜ ᱠᱟᱱᱟ ᱜᱚᱝᱠᱮ,
ᱦᱩᱸ ᱦᱳᱭ ᱦᱳᱭ ᱟᱡᱚᱢᱚᱜ ᱠᱟᱱᱟ ᱜᱚᱝᱠᱮ, ᱵᱟᱝ ᱟᱸᱡᱚᱢᱚᱜ ᱠᱟᱱ ᱛᱟᱢᱟ ᱠᱟᱹᱴᱤᱡ ᱟᱥᱛᱮ ᱟᱥᱛᱮ ᱜᱮ ᱟᱸᱡᱚᱢᱚᱜ ᱠᱟᱱ ᱛᱟᱢᱟ, ᱢᱮᱱᱠᱷᱟᱱ ᱥᱟᱱ ᱥᱟᱱᱛᱟᱲ ᱦᱩᱞ, ᱵᱷᱟᱨᱚᱛ ᱫᱚ ᱥᱟᱦᱟ ᱦᱟᱢᱤᱞ ᱚᱞ ᱚᱞ ᱚᱞᱵᱮᱞ ᱵᱟᱝ ᱧᱟᱢ ᱧᱟᱢᱚᱜ ᱠᱟᱱᱟ ᱾ ᱦᱩᱞ ᱨᱚᱲ ᱢᱩᱬᱩᱫ ᱛᱮ ᱟᱠᱚᱣᱟᱜ ᱫᱩᱠ ᱟᱨ ᱨᱟᱹᱥᱠᱟᱹ ᱠᱚ ᱦᱟᱹᱴᱤᱧ ᱞᱮᱫᱟ ᱢᱤᱫ ᱥᱟᱶ ᱥᱟᱶ ᱛᱮ ᱨᱚᱲ ᱠᱚ ᱵᱟᱝ ᱦᱟᱡᱟᱢᱚᱜ ᱠᱟᱱ ᱛᱟᱦᱮᱱᱟ ᱟᱨ ᱪᱮᱫ ᱮᱢ ᱞᱟᱹᱭᱟ, ᱵᱟᱵᱩ ᱚᱠᱟᱭᱮᱱᱟᱢ ᱟᱢ ᱫᱚ,
ᱟᱪᱪᱷᱟ ᱜᱚᱝᱠᱮ,
ᱟᱨ ᱚᱱᱟ ᱴᱚᱜᱴᱤ ᱟᱛᱳ ᱨᱮᱱ ᱡᱟᱦᱟ ᱛᱤᱱᱟᱹᱜ ᱢᱟᱹᱱᱢᱤ ᱠᱚ ᱛᱟᱦᱮ ᱠᱟᱱᱟ ᱾ ᱚᱱᱟ ᱤᱝᱨᱮᱡᱽ ᱡᱚᱠᱷᱚᱱ ᱵᱟᱭ ᱛᱟᱦᱮᱱᱟ ᱚᱱᱮ ᱩᱱ ᱵᱚᱦᱚᱜᱼᱼ ᱥᱟᱱᱟᱢ ᱥᱟᱱᱛᱟᱲ ᱠᱚ ᱢᱤᱫ ᱴᱷᱮᱱ ᱠᱚ ᱡᱩᱢᱤᱫ ᱞᱮᱱᱟ ᱚᱱᱟ ᱠᱷᱟᱹᱛᱤᱨ ᱛᱮ, ᱵᱟᱦᱟ ᱛᱤᱠᱤᱱ ᱦᱚᱨ ᱛᱤᱠᱤᱱ, ᱫᱟᱜ ᱞᱩ ᱪᱟᱞᱟᱜ ᱚᱠᱛᱮ ᱟᱵᱚᱨᱮᱱ ᱟᱭᱳ ᱠᱚ, ᱯᱷᱮᱨᱟᱣ ᱞᱮᱫ ᱠᱚᱣᱟ ᱟᱨᱠᱚ ᱱᱟᱦᱟᱪᱟᱨ ᱞᱮᱫ ᱠᱚᱣᱟ ᱾ ᱟᱨ ᱟᱵᱚᱨᱮᱱ ᱮᱴᱟᱜ ᱦᱩᱞᱜᱟᱹᱨᱭᱟᱹ ᱵᱟᱦᱟ, ᱛᱤᱞᱠᱟᱹ ᱢᱟᱹᱡᱷᱤ ᱾ ᱜᱟᱡᱞᱤ ᱩᱥᱚᱵ ᱥᱚᱨᱮᱱ ᱵᱷᱩᱞᱚ ᱵᱩᱞᱚ ᱡᱷᱟᱨᱱᱚ ᱟᱨ ᱢᱮᱱᱟᱜ ᱠᱚ ᱥᱟᱱᱟᱢ ᱠᱚᱣᱟᱜ ᱠᱟᱛᱷᱟ ᱫᱚ ᱛᱩᱠᱩ ᱢᱤᱫᱵᱟᱨ ᱠᱟᱛᱷᱟ ᱠᱚ ᱞᱮᱠᱷᱟᱱ ᱥᱩᱢᱩᱝ ᱵᱩᱴᱤ ᱨᱮ ᱟᱠ ᱚᱠᱟᱞᱮᱠᱟ ᱨᱮᱦᱚ ᱩᱱᱠᱩᱣᱟᱜ ᱟᱨ ᱦᱩᱞ ᱟᱨ ᱩᱱᱠᱩᱣᱟᱜ ᱡᱤᱭᱚᱱ ᱰᱟᱦᱟᱨ ᱛᱮ ᱚᱲᱟᱜ ᱚᱲᱟᱜ ᱫᱩᱣᱟᱹᱨ ᱠᱚᱫᱚ ᱵᱟᱝ
ᱦᱳᱭ ᱦᱳᱭ
ᱞᱮ ᱠᱟᱱᱟ ᱢᱩᱬᱩᱫ ᱠᱟᱛᱷᱟ ᱫᱚ ᱦᱩᱞ ᱚᱠᱛᱚ ᱨᱮᱱ ᱥᱟᱱᱛᱟᱲ ᱦᱟᱹ ᱛᱮᱦᱚ ᱠᱚᱵᱤ ᱠᱚᱠᱚ ᱚᱞ ᱛᱟᱦᱮᱱᱟ ᱦᱩᱭ ᱛᱟᱦᱚᱞᱮ ᱦᱚᱲ ᱵᱟᱝ ᱟᱸᱡᱚᱢ ᱠᱟᱱ ᱱᱤᱛᱚᱜ ᱦᱚᱸ ᱟᱢᱟᱜ ᱪᱮᱫ ᱛᱟᱢ ᱰᱤᱥᱴᱟᱵᱜ ᱠᱟᱱᱟ ᱥᱮ ᱵᱟᱢ ᱨᱚᱲ ᱠᱟᱱᱟ
ᱜᱚᱝᱠᱮ ᱟᱸᱡᱚᱢ ᱫᱚ ᱧᱟᱢ ᱫᱟᱞᱤᱧ ᱟᱹᱵᱤᱱ ᱞᱟᱹᱭ ᱤᱫᱤ ᱵᱤᱱ
ᱥᱟᱱᱛᱟᱲ ᱢᱟᱹᱱᱢᱤ ᱛᱟᱞᱟᱨᱮ ᱥᱤᱠᱷᱚᱱ ᱵᱟᱹᱲᱛᱤ ᱫᱚ ᱩᱱᱟᱹᱜ ᱟᱭᱢᱟ ᱡᱩᱠᱛᱤᱭᱟᱜ ᱛᱟᱦᱮᱸ ᱠᱟᱱᱟ ᱥᱟᱱᱟᱢ ᱠᱚ ᱟᱠᱚᱣᱟᱜ ᱟᱨ ᱟᱠᱚᱨᱮᱱ ᱜᱟᱛᱮ ᱠᱚ ᱢᱟᱲᱟᱝ ᱥᱮᱫ ᱠᱚᱣᱟ ᱢᱮᱱᱠᱷᱟᱱ ᱠᱟᱛᱷᱟ ᱨᱮ ᱢᱮᱱᱟᱜ ᱟᱠᱟᱫᱟ ᱥᱟᱹᱨᱤ ᱠᱟᱛᱷᱟ ᱫᱚ ᱛᱤᱥ ᱦᱚᱸ ᱵᱟᱝ ᱢᱮᱱᱠᱷᱟᱱ ᱫᱷᱤᱨᱮᱱᱫᱨᱚᱱᱟᱛᱷ ᱵᱟᱥᱠᱮ ᱩᱱᱤᱥᱥᱚ ᱪᱷᱤᱭᱟᱛᱼ ᱥᱮ ᱱᱤᱛᱚᱜ ᱫᱚ ᱚᱠᱟᱭ ᱱᱟᱢ
ᱦᱮᱸ
ᱦᱮᱸ ᱚᱠᱟ ᱥᱮᱫ ᱮᱢ ᱪᱟᱞᱟᱣ ᱞᱮᱱᱟ ᱟᱹᱰᱤ ᱜᱷᱟᱹᱲᱤᱡ ᱯᱚᱨᱮᱢ ᱨᱚᱲ ᱨᱚᱨᱚᱲ ᱠᱟᱱ ᱫᱚ
ᱚᱱᱠᱮ ᱱᱮᱴᱣᱟᱨᱠ ᱯᱨᱚᱵᱞᱮᱢ ᱛᱮ ᱜᱟᱞᱢᱟᱨᱟᱣ ᱵᱟᱝ ᱜᱟᱱᱚᱜ ᱠᱟᱱ ᱛᱟᱦᱮᱸᱱᱟ
ᱚ
ᱢᱤᱫᱴᱟᱝ ᱠᱩᱠᱞᱤ ᱞᱤᱧ ᱠᱩᱞᱤᱭᱮᱫ ᱵᱮᱱᱟ ᱜᱚᱝᱠᱮ
ᱦᱮᱸ ᱞᱟᱹᱭ ᱵᱮᱱ ᱞᱟᱹᱭ ᱵᱤᱱ
ᱜᱟᱞᱢᱟᱨᱟᱣ ᱫᱚ ᱱᱚᱝᱠᱟᱱ ᱠᱟᱱᱟ ᱟᱞᱮᱥᱱ ᱦᱟᱹᱛᱤ ᱫᱚᱢᱮ ᱠᱚ ᱩᱰᱩᱠᱚᱜ ᱠᱟᱱᱟ ᱦᱳᱭᱥᱮ
ᱦᱮᱸ
ᱟᱪᱪᱷᱟ ᱩᱱᱠᱩ ᱚᱠᱟ ᱟᱱᱟᱴ ᱠᱷᱟᱹᱛᱤᱨ ᱵᱤᱨᱥᱮᱱ ᱠᱷᱚᱱᱟᱜ ᱟᱛᱳ ᱥᱮᱱ ᱠᱚ ᱦᱤᱡᱩᱜ ᱠᱟᱱᱟ ᱞᱟᱹᱭ ᱫᱟᱲᱮᱭᱟᱜᱼᱟ ᱵᱤᱴᱮᱱ ᱠᱟᱹᱴᱤᱡ
ᱚᱱᱟ ᱫᱚ ᱟᱹᱰᱤ ᱩᱛᱟᱹᱨ ᱟᱛᱳ ᱦᱚᱲᱛᱮ ᱵᱟᱝᱠᱚ ᱵᱟᱲᱟᱭᱟ ᱠᱟᱨᱚᱱ ᱡᱟᱦᱟᱸ ᱵᱤᱨ ᱫᱷᱤᱨ ᱫᱷᱟᱨᱮ ᱨᱮ ᱦᱚᱲ ᱠᱚᱠᱚ ᱛᱟᱦᱮᱸᱱᱟ ᱥᱮ ᱛᱟᱦᱞᱮ ᱩᱱᱠᱩ ᱥᱮᱫ ᱜᱮ ᱵᱮᱥᱤ ᱠᱚ ᱪᱟᱞᱟᱜ ᱜᱮᱭᱟ ᱮᱭ ᱠᱟᱨᱚᱱ ᱛᱮ ᱢᱟᱱᱮ ᱵᱤᱨ ᱥᱮᱫ ᱨᱮᱱ ᱵᱤᱨ ᱫᱷᱟᱨᱮ ᱨᱮᱱ ᱦᱚᱲ ᱠᱚᱫᱚ ᱥᱚᱵᱽᱡᱤ ᱠᱚ ᱟᱱᱟᱡᱽ ᱠᱚ ᱫᱚᱢᱮ ᱠᱚ ᱪᱟᱥᱟ ᱥᱮ ᱚᱱᱟ ᱠᱷᱟᱹᱛᱤᱨ ᱦᱚᱸ ᱪᱟᱞᱟᱜ ᱜᱮᱭᱟ ᱠᱚ ᱟᱨ ᱟᱨ ᱵᱟᱝᱠᱷᱟᱱ ᱫᱚ ᱵᱤᱨ ᱟᱵᱚᱣᱟᱜ ᱡᱟᱦᱟᱸ ᱵᱤᱨ ᱫᱤᱥᱚᱢ ᱠᱚ ᱚᱱᱟ ᱠᱚ ᱩᱡᱟᱹᱲ ᱤᱫᱤᱭᱮᱜ ᱛᱟᱵᱚᱱᱟ ᱚᱱᱟ ᱠᱷᱟᱹᱛᱤᱨ ᱦᱟᱹᱛᱤ ᱠᱚ ᱟᱛᱳ ᱥᱮᱫ ᱠᱚ ᱦᱤᱡᱩᱜ ᱠᱟᱱᱟ ᱛᱟᱦᱮᱱ ᱞᱟᱹᱜᱤᱫ ᱛᱮ
ᱦᱳᱭ ᱦᱳᱭ
ᱦᱮᱸ
ᱟᱨᱦᱚᱸ ᱱᱚᱝᱠᱟᱱᱟᱜ ᱟᱹᱵᱤᱱᱟᱜ ᱢᱮᱱᱟᱜ ᱛᱟᱵᱤᱱᱟ
ᱟᱨ ᱢᱤᱫᱴᱟᱝ ᱠᱩᱠᱞᱤ ᱛᱟᱦᱮᱸ ᱠᱟᱱᱟ
ᱦᱮᱸ ᱞᱟᱹᱭᱵᱤᱴᱮᱱ ᱞᱟᱹᱭᱵᱮᱱ
ᱟᱞᱮᱭᱟᱜ ᱟᱛᱳ ᱨᱮ
ᱦᱮᱸ
ᱱᱚᱝᱠᱟᱱ ᱟᱱᱟᱴ ᱥᱤᱨᱡᱟᱹᱜ ᱠᱟᱱᱟ ᱫᱟᱜ ᱨᱮᱱᱟᱜ ᱟᱱᱟᱴ
ᱟᱪᱪᱷᱟ ᱟ ᱟᱯᱮ ᱟᱛᱳ ᱨᱮᱫᱚ ᱫᱟᱜ ᱨᱮᱱᱟᱜ ᱫᱟᱜ ᱨᱮᱱᱟᱜ ᱟᱱᱟᱴ ᱪᱟᱞᱟᱜ ᱠᱟᱱ ᱛᱟᱯᱮ
ᱦᱳᱭ ᱦᱳᱭ ᱦᱳᱭ ᱦᱮᱸ
ᱤᱧ ᱫᱚ ᱱᱚᱣᱟ ᱞᱟᱹᱭ ᱞᱟᱹᱭᱫᱟᱹᱧ ᱡᱮ ᱟᱯᱮᱭᱟᱜ ᱯᱚᱥᱴ ᱚᱯᱷᱤᱥ ᱫᱚ ᱱᱤᱥᱪᱚᱭ ᱢᱮᱱᱟᱜ ᱛᱟᱯᱮᱭᱟ ᱦᱚᱭ ᱦᱮᱸᱥᱮ ᱛᱟᱦᱚᱞᱮ ᱚᱸᱰᱮ ᱢᱤᱫᱴᱮᱱ ᱫᱚᱨᱠᱷᱟᱥ ᱫᱚᱯᱮ ᱡᱚᱢᱟ ᱫᱟᱲᱮᱭᱟᱜᱼᱟ ᱦᱮᱸ ᱥᱮ ᱡᱮ ᱟᱞᱮ ᱱᱚᱝᱠᱟ ᱟᱛᱳ ᱨᱮ ᱫᱟᱜ ᱠᱚ ᱚᱥᱩᱵᱤᱫᱷᱟ ᱢᱮᱱᱟᱜᱼᱟ ᱟᱭᱢᱟ ᱜᱟᱱ ᱜᱮ ᱟᱛᱳ ᱛᱟᱦᱚᱞᱮ ᱟᱞᱮ ᱢᱤᱫᱴᱮᱱ ᱠᱚᱞ ᱵᱟᱹᱭᱥᱟᱹᱣ ᱟᱞᱮ ᱯᱮ ᱦᱮᱸ ᱥᱮ ᱠᱚᱞ ᱵᱟᱹᱭᱥᱟᱹᱣ ᱟᱞᱮ ᱯᱮ ᱟᱨ ᱵᱟᱝᱠᱷᱟᱱ ᱫᱚ ᱚᱲᱟᱜ ᱚᱲᱟᱜ ᱢᱤᱫᱴᱮᱱ ᱠᱟᱛᱮ ᱜᱮ ᱠᱚᱞ ᱵᱟᱹᱭᱥᱟᱹᱣ ᱟᱞᱮ ᱯᱮ ᱟᱨ ᱵᱟᱠᱷᱟᱱ ᱡᱚᱛᱚ ᱟᱛᱳ ᱛᱟᱞᱟᱨᱮ ᱢᱟᱱᱮ ᱢᱤᱫᱴᱟᱝ ᱢᱤᱫᱴᱮᱱ ᱟᱛᱳ ᱨᱮ ᱵᱟᱨᱭᱟ ᱠᱟᱛᱮᱜ ᱠᱚᱞ ᱵᱟᱹᱭᱥᱟᱹᱣ ᱞᱮᱠᱷᱟᱱ ᱟᱹᱰᱤ ᱵᱩᱜᱤ ᱠᱚᱜ ᱜᱮᱭᱟ
ᱦᱳᱹᱭ ᱜᱚᱝᱢᱠᱮ ᱾ ᱚᱱᱟ ᱥᱟᱶ ᱛᱮᱦᱚᱸ ᱥᱮᱨᱢᱟ ᱫᱟᱜ ᱡᱟᱹᱲᱤ ᱦᱚᱸ ᱵᱟᱭ ᱾ ᱫᱟᱜ ᱡᱟᱹᱲᱤᱫᱟ ᱪᱟᱥ ᱵᱟᱥ ᱠᱚ ᱦᱚᱸ ᱦᱟᱞᱮ ᱰᱟᱞᱮ ᱪᱟᱵᱟ ᱟᱠᱟᱱᱟ ᱾
ᱱᱮᱛᱟᱨ ᱠᱚ ᱪᱟᱞᱟᱜ ᱠᱟᱱᱟ ᱾ ᱱᱚᱛᱮ ᱦᱚᱸ ᱜᱚᱝᱠᱮ ᱚᱱᱠᱟ ᱜᱮ ᱪᱟᱞᱟᱜ ᱠᱟᱱ ᱛᱟᱞᱮ ᱟᱛᱳ ᱫᱚ ᱥᱮᱨᱢᱟ ᱫᱟᱜ ᱡᱟᱹᱲᱤ ᱫᱟᱜ ᱡᱟᱹᱲᱤ ᱫᱚ ᱟᱭᱢᱟ ᱜᱮ ᱠᱚᱢᱚ ᱠᱟᱱᱟ ᱾ ᱛᱮ ᱟᱞᱮ ᱥᱮᱫᱛ ᱪᱟᱥ ᱫᱚ ᱵᱟᱝ ᱦᱩᱭᱩᱜ ᱠᱟᱱᱟ ᱾
ᱦᱳᱹᱭ ᱦᱳᱹᱭ ᱾
ᱟᱯᱮ ᱚᱱᱟ ᱡᱟᱦᱟᱸ ᱫᱟᱜ ᱨᱮᱱᱟᱜ ᱦᱟᱴ ᱦᱳᱜ ᱛᱟᱯᱮᱭᱟ ᱟᱯᱮ ᱾ ᱟᱛᱳ ᱨᱮ ᱢᱤᱫ ᱫᱤᱱ ᱟᱛᱳ ᱥᱳᱞᱳ ᱟᱱᱟ ᱾ ᱢᱤᱫᱴᱷᱮᱱ ᱜᱟᱞᱢᱟᱨᱟᱣ ᱛᱟᱵᱚᱱ ᱯᱮ ᱟᱨ ᱜᱟᱞᱢᱟᱨᱟᱣ ᱠᱟᱛᱮᱫ ᱟᱯᱮ ᱡᱩᱜ ᱛᱤ ᱯᱮ ᱡᱮ ᱾ ᱯᱚᱧᱪᱟᱭᱮᱛ ᱵᱚᱱ ᱪᱟᱞᱟᱜᱼᱟ ᱟᱨ ᱚᱸᱰᱮ ᱢᱤᱫ ᱴᱮᱱ ᱫᱚᱨᱠᱷᱟᱥᱛᱚ ᱵᱚᱱ ᱡᱚᱢᱟ ᱦᱚᱴᱚ ᱠᱟᱜᱼᱟ ᱾
ᱦᱳᱹᱭ ᱾
ᱢᱤᱫ ᱫᱤᱱ ᱫᱚ ᱢᱤᱫ ᱫᱤᱱ ᱯᱮ ᱡᱚᱢᱟ ᱠᱮᱫᱟ ᱩᱱ ᱩᱱᱫᱚ ᱡᱩᱫᱤ ᱵᱟᱝ ᱠᱚ ᱟᱸᱡᱚᱢᱟ ᱾ ᱟᱨ ᱛᱟᱭᱚᱢ ᱠᱟᱨᱛᱮ ᱟᱨᱦᱚᱸ ᱪᱟᱞᱟᱣ ᱠᱟᱛᱮ ᱡᱚᱢᱟᱭ ᱛᱟᱵᱚᱱ ᱯᱮ ᱾
ᱦᱳᱹᱭ ᱦᱳᱹᱭ ᱜᱚᱢᱠᱮ ᱾
ᱦᱳ ᱟᱨᱚ ᱚᱱᱠᱟ ᱱᱟᱜ ᱟᱱᱟᱴ ᱠᱚ ᱜᱚᱝᱠᱮ ᱾
ᱚᱱᱠᱟ ᱟᱜ ᱟᱱᱟᱴ ᱢᱮᱱᱛᱮ ᱤᱧᱤᱧ ᱢᱚᱱᱮᱭᱮᱫᱟ ᱾ ᱟᱛᱳ ᱚᱲᱟᱜ ᱨᱮ ᱾ ᱥᱩᱠᱨᱤᱧ ᱪᱟᱥ ᱠᱚᱣᱟ ᱚᱱᱟ ᱫᱟᱨᱟᱭ ᱛᱮ ᱠᱟᱹᱴᱤᱡ ᱩᱭᱦᱟᱹᱨ ᱵᱷᱟᱵ ᱱᱟ ᱵᱤᱱ ᱮᱢ ᱫᱟᱲᱮᱭᱟᱜᱼᱟ ᱾
ᱛᱚ ᱥᱩᱠᱨᱤ ᱪᱟᱥ ᱥᱩᱠᱨᱤ ᱪᱟᱥ ᱫᱚ ᱟᱹᱰᱤ ᱟᱱᱟᱴ ᱟᱹᱱᱤᱡ ᱜᱮᱭᱟ ᱢᱤᱫ ᱥᱮᱫ ᱠᱷᱚᱱ ᱫᱚ ᱾ ᱟᱨ ᱢᱤᱫ ᱥᱮᱫ ᱠᱷᱚᱱ ᱫᱚ ᱟᱹᱰᱤ ᱥᱚᱞᱦᱮ ᱜᱮᱭᱟ ᱾ ᱢᱮᱱᱠᱷᱟᱱ ᱥᱩᱠᱨᱤ ᱪᱟᱥ ᱠᱚᱨᱛᱮ ᱜᱮᱞᱮ ᱠᱟᱹᱣᱰᱤ ᱟᱹᱰᱤ ᱜᱟᱱ ᱜᱮ ᱞᱟᱹᱠᱛᱤᱜ ᱠᱟᱱᱟ ᱾ ᱦᱮᱸᱥᱮ ᱛᱚ ᱥᱩᱠᱨᱤᱢ ᱪᱟᱥ ᱠᱚᱭᱟ ᱯᱳᱞᱳ ᱢᱤᱫ ᱴᱮᱱ ᱾ ᱡᱟᱭᱜᱟ ᱞᱟᱜᱟᱣ ᱟᱢᱟ ᱢᱤᱫ ᱵᱤᱜᱷᱟᱹ ᱜᱟᱱ ᱦᱮᱸᱥᱮ ᱾
ᱦᱳᱹᱭ ᱾
ᱛᱟᱦᱚᱞᱮ ᱟᱢ ᱚᱸᱰᱮ ᱡᱟᱭᱜᱟ ᱵᱮᱱᱟᱣ ᱠᱟᱛᱮᱫ ᱾ ᱫᱷᱟᱨᱮ ᱫᱷᱟᱨᱮ ᱛᱮ ᱢᱤᱫ ᱴᱮᱱ ᱯᱟᱸᱪᱤᱨ ᱟᱛᱮᱢ ᱜᱷᱮᱨᱟ ᱮᱥᱮᱫ ᱠᱚᱣᱟ ᱯᱳᱹᱭᱞᱳ ᱛᱟᱨ ᱯᱚᱨ ᱩᱱᱠᱩ ᱾ ᱩᱱᱠᱩ ᱞᱟᱹᱜᱤᱫᱛᱮ ᱟᱞᱟᱫᱟ ᱠᱟᱨ ᱛᱮ ᱟᱨ ᱢᱤᱫ ᱴᱮᱱ ᱚᱲᱟᱜ ᱵᱮᱱᱟᱣ ᱟᱠᱚ ᱢᱮ ᱦᱮᱸᱥᱮ ᱾ ᱟᱨ ᱚᱲᱟᱜ ᱵᱮᱱᱟᱣ ᱠᱟᱛᱮᱫ ᱛᱚ ᱵᱟᱝ ᱦᱩᱸᱭᱩᱜᱼᱟ ᱩᱱᱫᱚ ᱥᱩᱠᱨᱤ ᱫᱚ ᱟᱞᱚᱢ ᱟᱹᱜᱩ ᱠᱚᱣᱟ ᱩᱱᱫᱚ ᱟᱱ ᱪᱟᱥ ᱛᱤᱱᱟᱹᱜ ᱵᱤᱱ ᱪᱟᱥ ᱠᱚ ᱞᱟᱹᱜᱤᱫ ᱟᱹᱵᱤᱱ ᱾
ᱟᱹᱞᱤᱧ ᱵᱟᱝ ᱵᱟᱝ ᱛᱮ ᱵᱟᱨ ᱜᱮᱞ ᱜᱚᱴᱟᱝ ᱾
ᱟᱪᱷᱟ ᱵᱟᱨ ᱜᱮᱞ ᱜᱚᱴᱟᱝ ᱴᱷᱤᱠ ᱜᱮᱭᱟ ᱾ ᱛᱟᱞᱚᱞᱮ ᱟᱹᱵᱤᱱ ᱚᱲᱟᱜ ᱚᱲᱟᱜ ᱠᱚ ᱛᱟᱦᱚᱞᱮ ᱢᱟᱨᱟᱝ ᱠᱟᱭ ᱛᱮ ᱵᱮᱱᱟᱣ ᱵᱤᱱ ᱦᱮᱸ ᱥᱮ ᱾
ᱦᱳᱹᱭ ᱦᱳᱹᱭ ᱾
ᱚᱲᱟᱜ ᱵᱮᱱᱟᱣ ᱠᱟᱛᱮᱫ ᱛᱟᱨᱯᱚᱨᱮ ᱟᱹᱵᱤᱱ ᱥᱩᱠᱨᱤ ᱡᱟᱦᱟᱸ ᱠᱚ ᱡᱚᱢᱟ ᱾ ᱡᱮᱢᱚᱱ ᱞᱩᱵᱩᱜ ᱮ ᱡᱟᱞᱮ ᱴᱟᱠᱟ ᱵᱤᱱ ᱾ ᱟᱲᱟᱜ ᱥᱟᱠᱟᱢ ᱠᱚ ᱾ ᱚᱱᱟ ᱠᱚ ᱟᱹᱵᱤᱱ ᱵᱮᱵᱚᱥᱛᱷᱟ ᱞᱟᱜᱟᱣ ᱟᱵᱤᱱ ᱟ ᱾
ᱦᱳᱹᱭ ᱜᱚᱝᱢᱠᱮ ᱾
ᱦᱳᱹᱭ ᱛᱟᱦᱚᱞᱮ ᱚᱲᱟᱜ ᱵᱮᱱᱟᱣ ᱠᱟᱛᱮ ᱚᱱᱟ ᱠᱚ ᱾ ᱟᱨ ᱚᱱᱟ ᱡᱚᱢᱟᱜ ᱫᱚᱦᱚ ᱞᱟᱹᱜᱤᱫ ᱛᱮ ᱟᱨ ᱢᱤᱫᱴᱮᱱ ᱚᱲᱟᱜ ᱞᱟᱜᱟᱣ ᱟᱵᱤᱱᱟ ᱾ ᱟᱸᱡᱚᱢ ᱫᱟᱵᱤᱱ ᱥᱮ ᱾
ᱦᱳᱭ ᱜᱚᱢᱠᱮ ᱾
ᱛᱟᱦᱚᱞᱮ ᱚᱱᱟ ᱡᱚᱢᱟᱜ ᱠᱚ ᱾ ᱥᱩᱠᱨᱤ ᱡᱚᱢᱟᱜ ᱨᱮᱜᱮ ᱵᱟᱹᱲᱛᱤ ᱠᱟᱹᱣᱰᱤ ᱫᱚ ᱞᱟᱹᱠᱛᱤᱜ ᱠᱟᱱᱟ ᱾
ᱪᱮᱫ ᱞᱮᱠᱟ ᱜᱚᱝᱠᱮ ᱪᱮᱫ ᱞᱮᱠᱟᱱᱟᱜ ᱡᱚᱢᱟᱜ ᱮᱢ ᱞᱮᱱ ᱠᱷᱟᱱ ᱱᱟᱯᱟᱭᱚᱜᱼᱟ ᱾
ᱡᱮᱢᱚᱱ ᱟᱹᱵᱤᱱ ᱵᱤᱱ ᱮᱢ ᱫᱟᱲᱮ ᱠᱚᱣᱟ ᱞᱩᱵᱩᱜ ᱠᱷᱳᱞ ᱾ ᱮᱭ ᱥᱚᱵᱽᱡᱤ ᱠᱚᱵᱮᱱ ᱨᱚᱦᱚᱭ ᱠᱟᱜᱼᱟ ᱥᱚᱵᱽᱡᱤ ᱠᱚᱵᱮᱱ ᱜᱷᱟᱴᱟᱣ ᱟᱠᱚᱣᱟ ᱾
ᱦᱳᱭ ᱦᱳᱭ ᱟᱨ ᱜᱚᱝᱠᱮ ᱥᱟᱹᱲᱩ ᱠᱚ ᱮᱢ ᱞᱮᱱᱠᱷᱟᱱ᱾ ᱠᱤ ᱱᱟᱯᱟᱭ ᱠᱚᱜᱼᱟ
ᱱᱟᱯᱟᱭ ᱱᱟᱯᱟᱭ ᱮᱠᱫᱚᱢ ᱟᱹᱰᱤ ᱱᱟᱯᱟᱭ- ᱟᱹᱰᱤ ᱱᱟᱯᱟᱭ ᱥᱟᱹᱨᱩ ᱠᱚ ᱡᱩᱫᱤ ᱵᱮᱱ ᱮᱢ ᱫᱟᱲᱮᱭᱟᱠᱚᱣᱟ ᱛᱟᱦᱚᱞᱮ ᱥᱩᱠᱨᱤ ᱫᱚ ᱟᱨᱚ ᱟᱭᱢᱟ ᱠᱟᱛᱮ ᱠᱚ ᱢᱚᱴᱟᱜᱼᱟ ᱫᱚᱢᱮ ᱠᱚ ᱤᱛᱤᱞᱚᱜᱼᱟ ᱦᱟᱸᱜ᱾
ᱦᱳᱭ᱾
ᱟᱨ ᱯᱟᱪᱤᱨ ᱫᱚ ᱟᱞᱚᱵᱤᱱ ᱮᱢᱟᱜ-ᱟ ᱦᱟᱱᱮ ᱛᱟᱨ ᱵᱤᱱ ᱧᱮᱞ ᱟᱠᱟᱫ ᱜᱮᱭᱟ ᱥᱮ ᱦᱟᱱᱮ᱾ ᱠᱷᱳᱯ ᱠᱷᱳᱯ ᱚᱲᱟᱜ ᱛᱟᱦᱮᱱ ᱫᱚ ᱚᱱᱮ ᱚᱱᱠᱟᱱᱟᱜ ᱛᱟᱨ ᱛᱮ ᱮᱥᱮᱫ ᱠᱟᱠᱚ ᱵᱤᱱ᱾ ᱦᱳᱭ᱾ ᱟᱨ ᱡᱚᱢᱟᱜ ᱫᱚ ᱮᱠᱫᱚᱢ ᱜᱮ ᱟᱜ ᱟᱱᱟ᱾ ᱩᱱᱠᱩᱣᱟᱜ ᱫᱚ ᱫᱚᱨᱠᱟᱨ ᱜᱮ ᱡᱚᱢᱟᱜ ᱩᱱᱠᱩᱣᱟᱜ ᱢᱚᱬᱮ ᱵᱮᱲᱟ ᱫᱚᱨᱠᱟᱨ ᱫᱚᱨᱠᱟᱨ ᱛᱟᱠᱚ ᱥᱮᱛᱟᱜ ᱨᱮ ᱢᱤᱫ ᱫᱷᱟᱣ ᱵᱮᱨᱮᱫ ᱛᱚᱨᱟ᱾ ᱫᱚᱥᱴᱟ ᱥᱮᱫ ᱢᱤᱫ ᱫᱷᱟᱹᱣ ᱟᱨ ᱛᱤᱠᱤᱱ ᱢᱤᱫ ᱫᱷᱟᱹᱣ ᱛᱟᱨᱟᱥᱤᱧ ᱢᱤᱫ ᱫᱷᱟᱹᱣ ᱟᱨ ᱟᱹᱭᱩᱵ ᱢᱤᱫ ᱫᱷᱟᱣ᱾ ᱩᱱᱠᱩ ᱫᱚ ᱢᱚᱬᱮ ᱫᱷᱟᱣ ᱡᱚᱢᱟᱜ ᱫᱚ ᱞᱟᱜᱟᱜ ᱜᱮᱭᱟ ᱚᱱᱟ ᱠᱷᱟᱹᱛᱤᱨ᱾ ᱤᱧ ᱞᱟᱹᱭᱮᱜ-ᱟ ᱡᱚᱢᱟᱜ ᱫᱚ ᱵᱟᱹᱲᱛᱤ ᱠᱟᱜ ᱛᱮᱜᱮ ᱟᱹᱜᱩ ᱠᱟᱜ ᱵᱤᱱ᱾ ᱦᱳᱭ ᱟᱨᱚ ᱟᱨᱚ ᱡᱟᱦᱟᱸ ᱪᱤᱞᱤᱵᱤᱱ ᱪᱟᱥᱮᱫ ᱠᱚᱣᱟ ᱥᱮ ᱪᱮᱫ᱾
ᱦᱮᱸ ᱜᱚᱢᱠᱮ ᱢᱮᱨᱚᱢ ᱪᱟᱥ ᱨᱮᱱᱟᱜ᱾ ᱩᱭᱦᱟᱹᱨ ᱵᱷᱟᱵᱽᱱᱟ ᱪᱟᱞᱟᱜ ᱠᱟᱱ ᱛᱟᱦᱮᱱᱟ᱾
ᱟᱪᱪᱷᱟ ᱢᱮᱨᱚᱢ ᱛᱚ ᱢᱮᱨᱚᱢ ᱫᱚ ᱟᱯᱮ ᱚᱱᱛᱮ ᱫᱚ ᱛᱟᱦᱚᱞᱮ ᱵᱤᱨᱥ ᱫᱤᱥᱚᱢ ᱜᱮᱭᱟ ᱥᱮ,
ᱦᱮᱸ ᱵᱤᱨ ᱫᱤᱥᱚᱢ ᱜᱮ᱾
ᱦᱳᱭ᱾ ᱛᱟᱦᱚᱞᱮ ᱵᱤᱨ ᱛᱟᱞᱟ ᱵᱤᱨ ᱫᱷᱟᱨᱮ ᱨᱮ ᱟᱹᱵᱤᱱ ᱢᱤᱫᱴᱮᱱ ᱚᱲᱟᱜ ᱠᱟᱜ ᱵᱤᱱ ᱵᱩᱡ ᱫᱟᱹᱵᱤᱱ᱾ ᱟᱨ ᱠᱩᱢᱲᱩ ᱠᱚ ᱢᱮᱱᱟᱜ ᱠᱚᱣᱟ ᱛᱚ ᱛᱟᱞᱦᱮ ᱚᱱᱟ ᱚᱲᱟᱜ ᱫᱷᱟᱨᱮ ᱫᱷᱟᱨᱮ ᱛᱮ ᱛᱟᱨ ᱨᱮ᱾ ᱟᱹᱵᱤᱱ ᱠᱟᱨᱮᱱᱴ ᱥᱮᱴ ᱠᱟᱜ ᱵᱤᱱ ᱦᱮᱸᱥᱮ ᱦᱳᱭ ᱛᱟᱦᱚᱞᱮ ᱢᱮᱨᱚᱢ ᱚᱸᱰᱮ ᱚᱲᱟᱜ ᱨᱮ ᱫᱚᱦᱚ ᱠᱟᱠᱚ ᱵᱤᱱ ᱟᱨ ᱫᱷᱟᱨᱮ ᱫᱷᱟᱨᱮ ᱛᱮ ᱡᱟᱦᱟᱸ᱾ ᱛᱟᱨ ᱵᱤᱱ ᱜᱷᱮᱨᱟᱣ ᱠᱟᱜᱼᱟ ᱥᱮ ᱛᱟᱦᱚᱞᱮ ᱚᱸᱰᱮ ᱫᱚ ᱠᱟᱨᱮᱱᱴ ᱵᱟᱹᱭᱥᱟᱹᱣ ᱠᱟᱜ ᱵᱤᱱ ᱥᱮ᱾
ᱦᱮᱸ
ᱛᱟᱦᱚᱞᱮ ᱚᱸᱰᱮ ᱫᱚ ᱠᱩᱢᱵᱽᱲᱩ ᱨᱮᱱᱟᱜ ᱫᱚ ᱪᱟᱵᱟᱭᱮᱱᱟ ᱛᱟᱦᱚᱞᱮ ᱵᱟᱝᱠᱚ ᱠᱩᱢᱵᱽᱲᱩ ᱫᱟᱲᱮᱭᱟ ᱠᱚᱣᱟ᱾ ᱟᱨ ᱯᱟᱞᱦᱟ ᱫᱚ ᱮᱠᱫᱚᱢ ᱜᱮ ᱟᱹᱵᱤᱱ ᱫᱚ᱾ ᱫᱚᱨᱠᱟᱨᱮ ᱠᱟᱱᱟ ᱦᱮᱸᱥᱮ ᱟᱨ ᱡᱩᱫᱤ ᱵᱮᱱ ᱮᱢ ᱫᱟᱲᱮᱭᱟᱠᱚᱣᱟ ᱥᱮ- ᱥᱮᱛᱟᱜ ᱯᱮᱭᱟ ᱠᱟᱛᱮᱫ ᱨᱩᱴᱤ ᱮᱢ ᱞᱟᱜᱟᱜᱼᱟ,
ᱦᱳᱭ
ᱛᱟᱣ ᱛᱤᱱᱟᱹᱜ ᱜᱟᱱ ᱢᱮᱨᱚᱢ ᱵᱤᱱ ᱟᱹᱥᱩᱞ ᱠᱟᱜ ᱠᱚᱣᱟ᱾
ᱟᱹᱥᱩᱞ ᱠᱟᱜ ᱠᱚᱣᱟ ᱱᱤᱛ ᱫᱚ ᱯᱮᱜᱮᱞ ᱜᱚᱴᱟᱝ᱾ ᱦᱚᱯᱚᱱ ᱢᱮᱥᱟ ᱢᱮᱱᱟᱜ ᱠᱚᱣᱟ ᱛᱚ᱾
ᱚ ᱛᱟᱦᱚᱞᱮ ᱱᱤᱛᱚᱜ ᱫᱚ ᱨᱳᱜᱽ ᱠᱚ ᱪᱟᱞᱟᱜ ᱠᱟᱱᱟ ᱛᱟᱦᱚᱞᱮ ᱵᱮᱥ ᱠᱟᱭᱛᱮ ᱢᱮᱨᱚᱢ ᱫᱚᱦᱚ ᱠᱚᱵᱤᱱ᱾ ᱵᱩᱡ ᱫᱟᱹ ᱵᱤᱱ ᱚᱱᱟ ᱨᱳᱜᱽ ᱠᱚᱛᱮ ᱦᱟᱸᱜ ᱟᱭᱢᱟ ᱜᱟᱱ ᱠᱚ ᱜᱩᱡᱩᱜᱼᱟ᱾
ᱨᱟᱱ ᱢᱩᱨᱜᱟᱹᱱ ᱫᱚ ᱡᱚᱢ ᱦᱚᱪᱚᱭ ᱦᱩᱭᱩᱜ ᱠᱟᱱᱟ᱾
ᱦᱳᱭ
ᱟᱨ ᱚᱱᱟ ᱥᱟᱶ ᱛᱮᱦᱚᱸ ᱵᱷᱟᱜᱮ ᱴᱷᱤᱜ ᱧᱮᱞ ᱫᱟᱨᱟᱢ ᱜᱮ ᱦᱩᱭᱩᱜ ᱠᱟᱱᱟ ᱢᱮᱨᱚᱢ ᱠᱚᱫᱚ᱾
ᱦᱳᱭ ᱮᱠᱫᱚᱢ